ᱦᱮᱞᱳ ᱾
ᱱᱟᱯᱟᱭᱛᱮ ᱟᱸᱡᱚᱢᱚᱜ ᱠᱟᱱᱟ?
ᱦᱮᱸ, ᱨᱚᱲ ᱱᱟᱯᱟᱭ ᱜᱮ ᱟᱸᱡᱚᱢᱚᱜ ᱠᱟᱱᱟ ᱾ ᱟᱢ ᱤᱧᱟᱹᱜ ᱨᱚᱲᱮᱢ ᱟᱸᱡᱚᱢ ᱮᱫᱟ?
ᱦᱳᱭ ᱟᱸᱡᱚᱢ ᱮᱫᱟᱭ ᱱᱟᱯᱟᱭ ᱜᱮ ᱾ ᱛᱟᱞᱦᱮ ᱱᱮᱛᱟᱨ ᱫᱤᱱ ᱦᱚᱸ ᱪᱤᱞᱤ ᱠᱚᱯᱮᱼ ᱫᱟᱜ ᱡᱟᱹᱲᱤ ᱡᱟᱹᱯᱩᱫ ᱫᱤᱱ ᱨᱮᱦᱚᱸ, ᱢᱟᱱᱮ ᱪᱤᱞᱤ ᱠᱚ ᱵᱤᱥᱤ ᱢᱟᱱᱮ ᱟᱯᱮ ᱫᱚ ᱯᱮ ᱧᱮᱞ ᱧᱟᱢᱮᱫ ᱠᱚ ᱛᱟᱦᱮᱱ?
ᱦᱮᱸ ᱞᱟᱹᱭ ᱢᱮ?
ᱢᱮᱱᱫᱟᱹᱣ ᱱᱮᱛᱟᱨ ᱡᱚᱱ ᱡᱟᱹᱯᱩᱫ ᱫᱤᱱ ᱦᱚᱸ ᱢᱟᱱᱮ ᱟᱛᱩ ᱠᱚᱨᱮ ᱥᱮ ᱵᱟᱹᱫᱽ ᱵᱟᱹᱭᱦᱟᱹᱲ ᱠᱚᱨᱮ? ᱪᱮᱫᱞᱮᱠᱟᱱ ᱡᱤᱵ ᱡᱤᱭᱟᱹᱞᱤ ᱥᱮ ᱪᱤᱞᱤ ᱠᱚ ᱢᱟᱱᱮ ᱟᱹᱰᱤ ᱟᱸᱴ ᱠᱚ ᱧᱮᱞᱚᱜ ᱛᱟᱦᱮᱸᱫ, ᱡᱟᱦᱟᱸ ᱛᱮᱫᱚ ᱱᱮᱛᱟᱨ ᱫᱚ ᱦᱟᱸᱜ ᱠᱚ, ᱠᱚᱢ ᱦᱮᱡ ᱟᱠᱟᱱᱟ ᱾
ᱚᱢ᱾ ᱚᱸ, ᱤᱧᱟᱹᱜ ᱠᱟᱛᱷᱟ ᱞᱮᱠᱟ ᱛᱮᱫᱚᱧ ᱞᱟᱹᱭᱟ ᱡᱮ ᱟᱨ ᱾ ᱞᱟᱦᱟ ᱛᱮᱫᱚ ᱡᱮᱢᱚᱱ ᱚᱸᱻ ᱟᱹᱰᱤ ᱨᱚᱠᱚᱢᱼᱼ ᱤᱭᱟᱹ ᱠᱚᱦᱚᱸ ᱡᱮᱢᱚᱱ ᱦᱟᱹᱠᱩ ᱠᱚ ᱨᱚᱠᱚᱡ, ᱜᱚᱝᱜᱷᱟ ᱩᱱᱠᱩ ᱠᱚᱦᱚᱸ ᱵᱟᱹᱫᱽ ᱠᱚᱨᱮ ᱠᱚ ᱧᱮᱞ ᱵᱟᱲᱟᱜ ᱠᱟᱱᱟ ᱾ ᱠᱟᱱ ᱛᱟᱦᱮᱱᱟ ᱟᱨᱼ ᱟᱪᱷᱟ, ᱤᱧ ᱞᱟᱹᱭ ᱮᱫᱟ ᱤᱧ ᱴᱷᱮᱡ ᱠᱷᱚᱭ ᱠᱤ ᱡᱟᱦᱟᱱᱟᱜ ᱥᱟᱰᱮ ᱟᱸᱡᱚᱢᱚᱜ ᱠᱟᱱᱟ ᱮᱴᱟᱜᱼᱟ?
ᱦᱚᱭ ᱥᱮᱰᱟᱝ ᱥᱟᱲᱮ ᱥᱟᱶ-ᱥᱟᱶ ᱛᱮ ᱱᱮᱴᱣᱟᱨᱠ ᱦᱚᱸ ᱥᱚᱢᱚᱭ ᱨᱮᱦᱟᱸᱜ ᱯᱨᱚᱵᱽᱞᱮᱢ ᱛᱟᱦᱮᱱᱟ, ᱱᱮᱴᱣᱟᱨᱠ ᱱᱤᱛᱚ ᱱᱤᱛᱚᱜ ᱫᱚ ᱵᱟᱭ ᱯᱨᱚᱵᱽᱞᱮᱢᱮᱫ ᱠᱟᱱ ᱨᱮᱦᱚᱸ᱾ ᱦᱚᱸ ᱚᱱᱟ ᱥᱟᱲᱮᱴᱟᱜ ᱫᱚ ᱦᱟᱸᱜ ᱠᱟᱹᱴᱤᱡ ᱟᱸᱡᱚᱢᱚᱜ ᱠᱟᱱᱟ ᱾
ᱚ, ᱥᱟᱰᱮ ᱴᱟᱜ ᱟᱹᱰᱤ ᱡᱟᱹᱥᱛᱤ ᱟᱸᱡᱚᱢᱚᱜ ᱠᱟᱱᱟ?
ᱟᱹᱰᱤ ᱡᱟᱹᱥᱛᱤ ᱫᱚ ᱵᱟᱝ ᱟᱸᱡᱚᱢᱚᱜ ᱠᱟᱱᱟ, ᱱᱤᱛᱚᱜ ᱟᱸᱡᱚᱢᱚᱜ ᱠᱟᱱᱟ ᱦᱟᱸᱜ ᱾ ᱚᱱᱟᱛᱮᱫᱚ ᱵᱟᱝ ᱪᱤᱠᱟᱹᱜᱼᱟ ᱾ ᱠᱤᱱᱛᱩ ᱱᱮᱴᱣᱟᱨᱠ ᱡᱟᱭᱜᱟ ᱨᱮᱦᱟᱸᱜ ᱠᱟᱹᱴᱤᱡ ᱛᱟᱦᱮᱱ ᱵᱮᱱ ᱾
ᱚ ᱨᱚᱲ ᱫᱚ ᱴᱷᱤᱠ ᱴᱷᱟᱠ ᱟᱸᱡᱚᱢᱚᱜ ᱠᱟᱱᱟ, ᱡᱟᱦᱟᱱᱟᱜ ᱚᱥᱩᱵᱤᱫᱷᱟ ᱵᱟᱝ ᱦᱩᱭᱩᱜ ᱠᱟᱱᱟ ᱥᱮ?
ᱨᱚᱲ, ᱨᱚᱲ ᱫᱚ ᱵᱟᱭ ᱥᱩᱵᱤᱫᱷᱟᱜᱚᱼᱟ ᱴᱷᱤᱠ ᱜᱮ ᱟᱸᱡᱚᱢᱚᱜ ᱠᱟᱱᱟ, ᱠᱳᱱᱦᱳ ᱯᱨᱚᱵᱞᱮᱢ ᱵᱟᱝ ᱦᱩᱭᱩᱜ ᱠᱟᱱᱟ ᱾ ᱱᱟᱯᱟᱭᱜᱮ ᱟᱸᱡᱚᱢᱚᱜᱼᱟ ᱾
ᱩᱸᱻ ᱟᱪᱷᱟ ᱴᱷᱤᱠ ᱜᱮᱭᱟ᱾ ᱩᱻ ᱚ ᱦᱚᱸᱭ ᱤᱧᱟᱜ ᱠᱟᱛᱷᱟ ᱞᱮᱠᱟ ᱛᱮᱫᱚ ᱦᱟᱸᱜ ᱤᱧ ᱞᱟᱹᱭᱟ ᱡᱮᱼᱼ ᱮᱸ ᱱᱚᱜ-ᱚᱭ ᱞᱟᱦᱟ ᱛᱮᱫᱚ ᱡᱮᱢᱚᱱᱼᱼ ᱩᱸᱻ ᱟᱻ ᱠᱷᱮᱛ ᱵᱟᱹᱭᱦᱟᱹᱲ ᱠᱚᱨᱮ ᱚᱸ ᱫᱟᱜ ᱡᱟᱹᱲᱤ ᱫᱤᱱ ᱫᱚ ᱟᱹᱰᱤ ᱡᱟᱹᱥᱛᱤ ᱜᱤ ᱠᱚ ᱦᱟᱠᱩᱼᱟ᱾ ᱠᱚ ᱜᱚᱝᱜᱷᱦᱟ ᱨᱚᱠᱚᱭ᱾ ᱠᱚᱡ ᱟᱸᱻ ᱚᱱᱟ ᱥᱟᱶ ᱥᱟᱶᱛᱮ ᱩᱱᱠᱩ ᱠᱷᱮᱛ ᱠᱚᱨᱮ ᱠᱚ ᱛᱟᱦᱮᱱ ᱠᱟᱱ ᱛᱟᱦᱮᱱᱟ ᱞᱮᱸᱰᱮᱛ᱾ ᱩᱱᱠᱩ ᱠᱚ ᱡᱟᱦᱟᱸ ᱩᱸ ᱛᱚ ᱞᱮᱸᱰᱮᱛ ᱫᱚ ᱡᱮᱢᱚᱱ ᱪᱟᱥ ᱠᱷᱮᱛ ᱨᱮᱼᱼ ᱚᱸᱶ ᱛᱟᱦᱮᱸ ᱫᱚ ᱟᱹᱰᱤ ᱡᱟᱹᱥᱛᱤ ᱜᱮ ᱫᱚᱨᱠᱟᱨ ᱜᱮᱭᱟ ᱪᱮᱫᱟᱜ ᱥᱮᱼᱼ ᱱᱩᱝᱠᱩ ᱫᱚ ᱢᱤᱫᱴᱟᱝ ᱚᱸᱻ ᱠᱷᱮᱛ ᱚᱸᱻ ᱡᱟᱼᱼ ᱡᱟᱛᱮ ᱱᱟᱯᱟᱭ ᱦᱟᱥᱟ ᱠᱩ ᱛᱟᱦᱮᱱ ᱩᱸ ᱚᱱᱟ ᱞᱟᱹᱜᱤᱫ ᱱᱟᱯᱟᱭ ᱠᱚ ᱠᱟᱹᱢᱤᱭᱟ᱾ ᱟᱨ ᱩᱱᱠᱩ ᱠᱚᱫᱚ ᱦᱟᱸᱜ ᱱᱤᱛᱚᱜ ᱫᱚ ᱚᱱᱟ ᱥᱟᱦᱟᱨ ᱨᱮᱱᱟᱜ ᱤᱭᱟᱹᱛᱮ ᱵᱟᱝ ᱠᱩ ᱧᱮᱞᱚᱜ ᱠᱟᱱᱟ᱾
ᱦᱚᱭ᱾
ᱟᱨ ᱟᱢ ᱡᱩᱫᱤ ᱠᱟᱹᱴᱤᱡ ᱮᱢ ᱞᱟᱹᱭ ᱠᱮᱭᱟ᱾
ᱱᱤᱛᱚᱜ ᱦᱚᱸ ᱧᱮᱞ ᱢᱮ ᱟᱛᱳ ᱠᱚᱨᱮ ᱥᱮ ᱤᱭᱟᱹ ᱠᱚᱨᱮ ᱵᱟᱹᱫᱽ ᱵᱟᱹᱭᱦᱟᱹᱲ ᱠᱚᱨᱮ ᱛᱟᱦᱮᱱᱟ ᱞᱟᱦᱟᱛᱼᱼ ᱛᱮ ᱫᱚ ᱟᱹᱰᱤ ᱟᱸᱴ ᱜᱮ ᱡᱮᱢᱚᱱ ᱨᱚᱴᱮ, ᱥᱮ ᱠᱷᱮᱛ ᱡᱟᱦᱟᱸ ᱨᱮᱵᱚᱱ ᱪᱟᱥᱼᱼ ᱚᱱᱟ ᱨᱮ ᱡᱮᱢᱚᱱ ᱩᱱᱠᱩ ᱢᱤᱫ ᱨᱚᱠᱚᱢ ᱜᱚᱸᱜᱷᱟ ᱥᱮ ᱩᱱᱠᱩ ᱠᱟᱹᱴᱤᱡ ᱠᱟᱹᱴᱤᱡ ᱢᱤᱫ‌ ᱥᱟᱛᱟᱼᱼ ᱥᱟᱫᱟ ᱤᱭᱟᱹ ᱢᱟᱱᱮ ᱨᱚᱠᱚᱡ ᱴᱟᱭᱤᱯ ᱠᱚ ᱧᱮᱞ ᱠᱚᱜ ᱜᱮᱭᱟ ᱥᱮᱼᱼ ᱵᱟᱹᱫᱽ ᱵᱟᱹᱭᱦᱟᱹᱲ ᱠᱚᱨᱮ ᱞᱮᱸᱰᱮ ᱠᱚᱠᱚ ᱧᱮᱞ ᱠᱚᱣᱟ ᱟᱨ ᱱᱮᱛᱟᱨ ᱫᱚ ᱦᱟᱸᱜ ᱩᱱᱠᱩ ᱠᱩᱫᱚ ᱵᱟᱹᱫᱽ ᱵᱟᱹᱭᱦᱟᱹᱲᱼᱼ ᱠᱩᱫᱚ ᱵᱟᱝ ᱠᱚ ᱧᱮᱞᱚᱜ ᱠᱟᱱᱟ᱾ ᱡᱟᱦᱟᱸ ᱡᱟᱦᱟᱸ ᱫᱚ ᱡᱳᱭᱵᱚ ᱥᱟᱨ ᱠᱷᱚᱱᱟᱜ ᱵᱮᱥᱤ ᱦᱟᱸᱜ ᱨᱟᱥᱟᱭᱱᱤᱠ ᱥᱟᱨ ᱵᱚᱱ ᱵᱮᱣᱦᱟᱨ ᱫᱟ᱾ ᱚᱱᱟ ᱠᱟᱠᱷᱟᱱᱟᱜ ᱛᱮᱦᱟᱸᱜᱼᱼ ᱟᱨ‌, ᱟᱸᱦ ᱡᱮᱢᱚᱱ ᱚᱱᱟ ᱥᱟᱶᱛᱮ ᱦᱟᱸᱜ ᱟᱨ ᱦᱚᱸᱼᱼ ᱠᱩ ᱵᱟᱹᱫᱽ ᱵᱟᱹᱭᱦᱟᱹᱲ ᱤᱭᱟᱹ ᱠᱚᱨᱮ ᱦᱟᱸᱜᱼᱼ ᱧᱮᱞ ᱢᱮ ᱡᱟᱦᱟᱸ ᱫᱚ ᱟᱛᱳ ᱟᱲᱮ ᱟᱲᱮ ᱛᱮ ᱡᱟᱦᱟᱸ ᱫᱟᱜ ᱠᱚ ᱡᱟᱣᱨᱟ ᱠᱚᱼᱼ ᱚᱱᱟ ᱠᱚᱨᱮ ᱵᱟᱹᱨᱩ ᱰᱟᱝ ᱠᱚ ᱨᱟᱜ ᱠᱮᱭᱟ᱾ ᱨᱚᱴᱮ‌ ᱠᱩ ᱩᱱᱠᱩ ᱠᱚᱦᱚᱸ ᱟᱹᱰᱤ ᱠᱚᱢ ᱟᱨ ᱟᱣᱟᱡᱽ ᱠᱚᱜ-ᱟ ᱟᱨᱼᱼ ᱛᱩ ᱠᱚᱨᱮ ᱫᱚ ᱦᱚᱸᱜ-ᱚ ᱱᱚᱝᱠᱟ ᱢᱤᱫ ᱨᱚᱠᱚᱢ ᱟᱸᱡᱚᱢ ᱠᱚᱜ-ᱟ ᱡᱟᱦᱟᱸ ᱫᱚ ᱟᱹᱭᱩᱵ ᱥᱟᱶᱛᱮ ᱦᱟᱸᱜ ᱫᱟᱜ ᱫᱤᱱ ᱫᱚ ᱦᱟᱸᱜ ᱮᱠᱫᱚᱢᱼᱼ ᱢᱤᱫ ᱨᱚᱠᱚᱢ ᱪᱮᱞᱮ ᱩᱱᱠᱩ ᱛᱤᱡᱩ ᱠᱚ ᱠᱚ ᱨᱟᱜ ᱠᱮᱭᱟ᱾ ᱥᱩᱨᱩ ᱥᱩᱨᱩ ᱠᱮᱭᱟ ᱠᱚ ᱩᱱᱠᱩ ᱠᱚᱣᱟᱜ ᱨᱟᱜ ᱟᱸᱡᱚᱢ ᱠᱚᱜ-ᱟ᱾ ᱟᱨ ᱢᱤᱫ ᱨᱚᱠᱚᱢ ᱩᱱᱠᱩ ᱪᱚᱬᱜᱚᱡ ᱠᱚ ᱜᱚᱸᱜᱷᱟᱼᱼ ᱩᱱᱠᱩ ᱠᱚ ᱦᱟᱸᱜ ᱜᱷᱩᱴᱩ ᱥᱮᱫ ᱠᱚ ᱨᱟᱠᱟᱵ ᱠᱚᱜ-ᱟ ᱥᱮ ᱦᱚᱨᱚ ᱠᱚ ᱟᱨ ᱛᱚᱨᱦᱚᱫ ᱠᱚᱦᱚᱸ ᱠᱚ ᱧᱮᱞ ᱠᱚᱜ ᱜᱮᱭᱟ᱾ ᱡᱟᱦᱟᱸᱭ ᱠᱩᱫᱚ ᱟᱹᱰᱤ ᱡᱟᱹᱥᱛᱤ ᱦᱟᱸᱜ ᱱᱮᱛᱟᱨ ᱠᱚ ᱵᱤᱞᱚᱢᱚᱜ ᱠᱟᱱᱟ ᱦᱟᱸᱜ᱾ ᱡᱮᱢᱚᱱ ᱢᱤᱫ ᱠᱟᱛᱷᱟ ᱛᱮ ᱞᱟᱹᱭ ᱜᱟᱱᱚᱜ-ᱟ ᱩᱱᱠᱩᱼᱼ ᱵᱟᱹᱨᱩ ᱰᱟᱝ ᱠᱩᱫᱚ ᱦᱟᱸᱜ ᱮᱠᱫᱚᱢ ᱜᱮᱠᱚ ᱵᱟᱝ ᱠᱚ ᱧᱮᱞᱚᱜᱼᱼ ᱠᱟᱱᱟ, ᱩᱱᱠᱩ ᱫᱚ ᱦᱟᱸᱜ ᱟᱵᱚ ᱨᱟᱥᱟᱭᱱᱤᱠ ᱥᱟᱨ ᱥᱮ ᱡᱟᱦᱟᱸᱼᱼ ᱯᱚᱨᱤᱢᱟᱱ ᱡᱟᱦᱟᱸ ᱡᱟᱦᱟᱸ ᱫᱟᱹᱲ ᱡᱟᱹᱯᱼᱼ ᱯᱩᱜ ᱫᱤᱱ ᱨᱮ ᱫᱟᱜ ᱩᱪᱤᱛ ᱠᱟᱱᱟ ᱚᱱᱟ ᱠᱷᱚᱱ ᱦᱟᱸᱜ ᱠᱚᱢ ᱜᱮ ᱢᱟᱱᱮ ᱫᱟᱜ ᱮᱫᱟ ᱱᱮᱛᱟᱨ ᱫᱚ᱾ ᱚᱱᱟ ᱠᱷᱟᱹᱛᱤᱨ ᱛᱮ ᱦᱟᱸᱜ ᱱᱩᱠᱩ ᱠᱚᱫᱚ ᱠᱚ ᱠᱚᱢᱚᱜ ᱠᱟᱱᱟ ᱟᱨ ᱡᱟᱦᱟᱸᱼᱼ ᱤᱭᱟᱹ ᱠᱚ ᱨᱚᱴ ᱤᱭᱟᱹ ᱠᱚᱢ ᱡᱟᱦᱟᱸ ᱩᱱᱠᱩ ᱦᱟᱠᱩ ᱠᱚ᱾ ᱡᱟᱦᱟᱸ ᱫᱚ ᱩᱱᱠᱩ ᱪᱚᱬᱜᱚᱡ ᱠᱚ ᱥᱮ ᱩᱱᱠᱩ ᱫᱚᱠᱚ ᱨᱟᱠᱟᱵ ᱠᱟᱱ ᱛᱟᱦᱮᱸᱱ ᱩᱱᱠᱩ ᱦᱚᱸᱼᱼ ᱱᱮᱛᱟᱨ ᱫᱚ ᱚᱱᱟ ᱠᱚ ᱵᱟᱝ ᱠᱚ ᱢᱮᱱᱟ ᱢᱮᱥᱟᱜ ᱠᱟᱱᱟ ᱜᱟᱹᱰᱭᱟᱹ ᱨᱮ ᱵᱚᱦᱩ ᱨᱚᱠᱚᱢ ᱥᱮ ᱵᱚᱦᱩ ᱨᱚᱠᱚᱢ ᱜᱷᱟᱸᱥᱼᱼ ᱜᱚᱡᱚᱜ ᱞᱟᱹᱜᱤᱫ ᱵᱤᱥ ᱠᱚᱵᱚ ᱪᱷᱤᱴᱟᱹᱣ ᱮᱫᱟ ᱚᱱᱟᱛᱮ ᱩᱱᱠᱩ ᱦᱚᱸ ᱜᱩᱰᱩ ᱠᱚᱫᱚ ᱵᱟᱝ ᱠᱚ ᱧᱮᱞᱚᱜ ᱠᱟᱱᱟ᱾ ᱛᱟᱦᱞᱮ‌ ᱦᱚᱸᱜ-ᱚᱸᱭᱼᱼ ᱡᱮ ᱟᱵᱚ ᱮ ᱵᱚᱨ ᱡᱟᱹᱯᱩᱫ ᱫᱤᱱ ᱨᱮ ᱫᱟᱜ ᱵᱚ ᱧᱟᱢ ᱫᱟ ᱥᱮᱨᱢᱟ ᱫᱟᱜ ᱨᱮᱼᱼ ᱚᱱᱟ ᱥᱮᱨᱢᱟ ᱫᱟᱜ ᱠᱤ ᱟᱵᱚᱼᱼ ‌ ᱱᱟᱯᱟᱭ ᱠᱟ ᱱᱮᱛᱟᱨ ᱱᱟᱯᱟᱭ ᱠᱟᱹᱢᱤᱭ ᱫᱟ ᱥᱮ ᱟᱵᱚ ᱟᱨᱚ ᱥᱮᱞᱚᱠᱼᱼ ᱠᱷᱚᱱᱟᱜ ᱥᱮ ᱡᱟᱦᱟᱸ ᱱᱟᱜ ᱠᱷᱚᱱᱟᱜ ᱦᱟᱛᱟᱣ ᱦᱩᱭᱩᱜ ᱠᱟᱱ ᱛᱟᱵᱚᱱᱟ ᱫᱟᱜ ᱠᱚ᱾
ᱟᱻ, ᱟᱪᱪᱷᱟ, ᱥᱮᱨᱢᱟ ᱫᱟᱜ ᱟᱫᱚ ᱫᱚ ᱦᱟᱸᱜ ᱫᱟᱜ ᱫᱚᱭ ᱡᱟᱹᱲᱤᱭᱮᱫ ᱜᱮᱭᱟ ᱢᱮᱱᱠᱷᱟᱡ ᱟᱸᱻ, ᱢᱟᱱᱮ ᱫᱟᱜ ᱡᱟᱹᱲᱤ ᱥᱟᱶ ᱥᱟᱶᱛᱮ ᱟᱵᱚ ᱫᱚ ᱟᱵᱟᱨ ᱢᱟᱱᱮ ᱡᱟᱭᱜᱟ ᱡᱟᱭᱜᱟ ᱠᱚᱨᱮᱫᱚ ᱫᱟᱜ ᱡᱟᱹᱲᱤ ᱦᱩᱭᱩᱜ ᱠᱟᱱ ᱜᱮᱭᱟ ᱴᱷᱤᱠ ᱴᱷᱟᱠ ᱡᱟᱦᱟᱸ ᱛᱮᱫᱚ ᱪᱟᱥ ᱠᱟᱹᱢᱤ ᱦᱩᱭᱩᱜ ᱜᱮᱭᱟ, ᱱᱟᱯᱟᱭ ᱜᱮ ᱦᱩᱭᱩᱜ ᱠᱟᱱᱟ ᱟᱨᱠᱤ ᱢᱮᱱᱠᱷᱟᱱ ᱟᱫᱚᱢ ᱡᱟᱭᱜᱟ ᱠᱚᱨᱮ ᱫᱚ ᱡᱮᱢᱚᱱ ᱵᱩᱨᱩ ᱜᱷᱩᱴᱩ ᱡᱟᱭᱜᱟ ᱠᱚᱨᱮ ᱫᱚ ᱚᱱᱟ ᱠᱚᱨᱮᱫᱚ ᱩᱱᱟᱹᱜ ᱥᱮ ᱡᱟᱦᱟᱸ ᱫᱷᱤᱨᱤ ᱡᱟᱭᱜᱟ ᱚᱱᱟ ᱠᱚᱨᱮ ᱫᱚ ᱩᱱᱟᱹᱜ ᱴᱟ ᱫᱟᱜ ᱡᱟᱹᱲᱤ ᱵᱟᱝ ᱦᱩᱭᱩᱜ ᱠᱟᱱᱟ ᱡᱟᱦᱟᱸ ᱠᱟᱨᱚᱱ ᱛᱮᱫᱚ ᱚᱱᱟ ᱟ ᱥᱮᱞᱚ, ᱪᱤᱯ, ᱚᱱᱟ ᱠᱚᱨᱮᱱᱟᱜ ᱫᱟᱜ ᱛᱮᱜᱤ ᱟᱵᱚ ᱫᱚ ᱪᱟᱥᱵᱟᱥ ᱦᱩᱭᱩᱜ ᱠᱟᱱᱟ᱾ ᱦᱟᱸᱜ ᱟᱨ ᱚᱱᱟᱜᱮ ᱢᱟᱱᱮ ᱢᱤᱫᱴᱟᱝ
ᱦᱳᱭ ᱦᱳᱭ ᱚᱱᱮ ᱚᱝᱠᱟ ᱴᱷᱤᱠ ᱠᱟᱛᱷᱟ ᱜᱮᱢ ᱞᱟᱹᱭ ᱟᱠᱟᱫᱟ ᱡᱟᱦᱟᱸ ᱛᱮᱫᱚ ᱦᱟᱸᱜ ᱟᱵᱚ ᱱᱮᱛᱟᱨ ᱫᱚ ᱦᱟᱜ ᱯᱚᱨᱤᱢᱟᱱ ᱫᱟᱜ ᱡᱟᱦᱟᱸ ᱫᱚᱨ ᱞᱟᱹᱠᱛᱤ ᱟᱵᱚ ᱠᱟᱱᱟ ᱡᱮᱢᱚᱱ ᱞᱟᱦᱟ ᱛᱮᱫᱚ ᱢᱤᱫ ᱫᱷᱟᱣ ᱜᱮ ᱪᱟᱥ ᱦᱩᱭ ᱠᱚᱜᱼᱟ ᱡᱟᱦᱟᱸ ᱫᱚ ᱤᱭᱟᱹ ᱠᱚ ᱵᱟᱝ ᱛᱟᱦᱮᱸ ᱠᱟᱱᱟ ᱥᱮᱞᱚ ᱠᱚ ᱵᱟᱝ ᱛᱟᱦᱮᱸ ᱠᱟᱱᱟ ᱫᱟᱜ ᱛᱤ ᱫᱚᱦᱚ ᱨᱮᱱᱟᱜ ᱵᱮᱵᱚᱥᱛᱷᱟ ᱠᱚ ᱵᱟᱝ ᱛᱟᱦᱮᱸ ᱠᱟᱱᱟ ᱚᱱᱟᱛᱮ ᱡᱟᱹᱯᱩᱫ ᱫᱤᱱ ᱜᱮᱦᱟᱸᱜ ᱵᱚᱱ ᱪᱟᱥ ᱜᱮᱭᱟ ᱠᱤᱱᱛᱩ ᱱᱮᱛᱟᱨ ᱫᱚ ᱵᱚᱪᱷᱚᱨ ᱨᱮ ᱚᱱᱟ ᱥᱮᱞᱚ ᱦᱮᱡ ᱟᱠᱟᱱ ᱛᱮ ᱥᱮᱞᱚ ᱠᱚ ᱵᱟᱸᱫᱷ ᱠᱚ ᱚᱱᱟ ᱠᱚ ᱛᱚᱲᱟ ᱫᱚᱦᱚ ᱠᱟᱛᱮᱫ ᱠᱚ ᱧᱮᱞᱚᱜ ᱠᱟᱱᱟ ᱡᱮ ᱱᱮᱛᱟᱨ ᱫᱚ ᱡᱩᱨᱮ ᱥᱮᱨᱢᱟ ᱨᱮ ᱵᱟᱨ ᱫᱷᱚᱢ ᱠᱚ ᱪᱟᱥ ᱫᱟᱦᱟᱜ ᱚᱱᱮ ᱚᱝᱠᱟ ᱧᱮᱞᱚᱜ ᱠᱟᱱᱟ ᱛᱟᱦᱮ ᱱᱚᱜᱼᱚᱭ ᱡᱮ ᱨᱟᱥᱟᱭᱚᱱᱤᱠ ᱦᱚᱸᱜᱼᱚᱭ ᱱᱮᱛᱟᱨ ᱫᱟᱜ ᱡᱟᱹᱲᱤ ᱫᱤᱱᱨᱮ ᱢᱟᱱᱮ ᱡᱟᱸᱦᱟ ᱨᱮ ᱟᱢ ᱪᱟᱥᱵᱟᱥ ᱠᱮᱫᱟᱢ ᱛᱟᱯᱚᱨ ᱫᱟᱜ ᱡᱟᱹᱲᱤ ᱠᱮᱫᱟ ᱟᱢ ᱡᱟᱦᱟᱸ ᱨᱟᱥᱟᱭᱱᱤᱠ ᱥᱟᱨᱮᱢ ᱢᱮᱥᱟ ᱟᱠᱟᱫᱟ ᱚᱱᱟ ᱨᱟᱥᱟᱭᱚᱱᱤᱠ ᱥᱟᱨ ᱢᱟᱱᱮ ᱚᱱᱟ ᱵᱟᱹᱫ ᱨᱮᱜᱮ ᱛᱟᱦᱮᱱ ᱠᱟᱱᱟ ᱥᱮ ᱚᱱᱟ ᱠᱷᱚᱱᱟᱜ ᱵᱟᱭᱨᱮ ᱥᱮᱡ ᱦᱤᱡᱩᱜ ᱠᱟᱱᱟ ᱟᱨ ᱵᱟᱭᱨᱮ ᱥᱮᱫ ᱦᱤᱡᱩᱜ ᱠᱟᱱ ᱠᱷᱟᱱ ᱚᱠᱟᱞᱮᱠᱟᱱ ᱡᱟᱭᱜᱟ ᱠᱚᱨᱮ ᱡᱟᱹᱥᱛᱤ ᱪᱟᱞᱟᱜ ᱠᱟᱱᱟ
ᱟᱪᱪᱷᱟ ᱱᱚᱜᱼᱚᱭ ᱡᱮ ᱱᱮᱛᱟᱨ ᱫᱚ ᱟᱹᱰᱤ ᱡᱟᱹᱥᱛᱤ ᱜᱮ ᱨᱟᱥᱟᱭᱚᱱᱤᱠ ᱥᱟᱨ ᱵᱮᱵᱚᱦᱟᱨ ᱦᱩᱭᱩᱜ ᱠᱟᱱᱟ ᱚᱱᱟ ᱠᱷᱟᱹᱛᱤᱨ ᱛᱮᱫᱚ ᱧᱮᱞᱚᱜ ᱠᱟᱱᱟ ᱡᱮ ᱡᱮᱢᱚᱱ ᱠᱷᱮᱛᱨᱮ ᱡᱟᱦᱟᱸ ᱨᱟᱥᱟᱭᱚᱱᱤᱠ ᱥᱟᱨ ᱵᱚᱱ ᱧᱮᱞ ᱞᱟᱜᱟᱣ ᱮᱫᱟ ᱚᱱᱟ ᱨᱟᱥᱟᱭᱚᱱᱤᱠ ᱥᱟᱨ ᱦᱟᱸᱟᱜ ᱧᱮᱞ ᱢᱮ ᱚᱱᱟ ᱫᱟᱜ ᱛᱮ ᱟᱹᱛᱩ ᱪᱟᱞᱟᱣ ᱠᱟᱛᱮᱜ ᱜᱟᱹᱰᱭᱟᱹ ᱵᱟᱫᱷ ᱥᱮ ᱜᱟᱰᱟ ᱥᱮ ᱡᱟᱦᱟᱸ ᱯᱩᱠᱷᱨᱤ ᱠᱚᱵᱩᱱ ᱞᱟᱹᱭᱟ ᱚᱱᱟ ᱠᱚ ᱚᱱᱟ ᱠᱚ ᱡᱟᱭᱜᱟ ᱨᱮ ᱟᱨᱠᱤ ᱪᱟᱞᱟᱜ ᱠᱟᱱᱟ ᱡᱟᱦᱟᱸ ᱫᱚ ᱡᱟᱦᱟᱸ ᱜᱟᱹᱰᱭᱟᱹ ᱯᱩᱠᱷᱨᱤ ᱜᱟᱰᱟ ᱠᱚᱨᱮ ᱦᱟᱠᱩ ᱠᱚᱠᱚ ᱛᱟᱦᱮᱱ ᱠᱟᱱᱟ ᱥᱮ ᱟᱨᱦᱚᱸ
ᱦᱳᱭ
ᱛᱟᱦᱮᱱ ᱠᱟᱱᱟ ᱡᱟᱦᱟᱸ ᱫᱚ ᱩᱱᱠᱩ ᱞᱟᱹᱜᱤᱫ ᱵᱟᱝ ᱱᱟᱯᱟᱭ ᱯᱟᱭᱟ ᱟᱨᱠᱤ ᱡᱟᱦᱟᱸ ᱚᱱᱟ ᱨᱟᱥᱟᱭᱚᱱᱤᱠ ᱥᱟᱨ ᱩᱱᱠᱩ ᱜᱚᱡᱚᱜ ᱠᱟᱱᱟ ᱚᱱᱟᱛᱮ ᱩᱱᱠᱩ ᱱᱚᱣᱟ ᱨᱟᱥᱟᱭᱚᱱᱤᱠ ᱥᱟᱨ ᱫᱚ ᱞᱟᱹᱭ ᱜᱟᱱᱚᱜᱼᱟ ᱱᱟᱯᱟᱭ ᱫᱚ ᱵᱟᱝ ᱱᱟᱯᱟᱭᱟ
ᱦᱳᱭ ᱟᱨ
ᱞᱟᱹᱭᱵᱮᱱ ᱞᱟᱹᱭᱵᱮᱱ ᱞᱟᱹᱭᱵᱤᱱ
ᱚᱱᱟᱜᱤᱧ ᱜᱮᱭᱟ ᱛᱮ ᱤᱧ ᱞᱟᱹᱭᱟ ᱡᱮ ᱱᱚᱜ ᱚᱭ ᱱᱚᱣᱟ ᱨᱟᱥᱟᱭᱚᱱᱤᱠ ᱥᱟᱨ ᱱᱟᱯᱟᱭᱟ ᱥᱮ ᱡᱟᱦᱟᱸ ᱞᱟᱦᱟ ᱛᱮᱵᱚᱱ ᱵᱮᱵᱚᱦᱟᱨᱮᱫ ᱠᱟᱱ ᱛᱟᱦᱮᱱᱟ ᱡᱚᱭᱵᱚ ᱥᱟᱨ ᱡᱟᱦᱟᱸ ᱫᱚ ᱥᱟᱠᱟᱢ ᱚᱱᱟ ᱠᱚᱨᱮ ᱠᱷᱚᱱᱟᱜᱽ ᱦᱩᱭᱩᱜᱽ ᱠᱟᱱ ᱛᱟᱦᱮᱱᱟ ᱟᱢ ᱚᱠᱟᱴᱟᱜᱽ ᱮᱢ ᱞᱟᱹᱭᱟ ᱱᱟᱯᱟᱭ
ᱤᱧᱟᱹᱜ ᱠᱟᱛᱷᱟ ᱞᱮᱠᱟᱛᱮᱧ ᱞᱟᱹᱭᱟ ᱟᱵᱚ ᱫᱚ ᱢᱟᱱᱮ ᱡᱳᱭᱵᱚ ᱥᱟᱨ ᱜᱮ ᱵᱮᱥᱟ ᱠᱤᱱᱛᱩ ᱱᱮᱛᱟ ᱨᱟᱜ ᱤᱭᱟᱹ ᱞᱮᱠᱟᱛᱮ ᱱᱚᱣᱟ ᱨᱟᱥᱟᱭᱚᱱᱤᱠ ᱥᱟᱨ ᱜᱮ ᱮᱢ ᱫᱚ ᱞᱟᱹᱠᱛᱤ ᱠᱟᱱᱟ ᱢᱟᱱᱮ ᱟᱹᱞ ᱢᱟᱱᱮ ᱵᱟᱝ ᱤᱭᱟᱹ ᱠᱟᱱ ᱨᱮᱦᱚᱸ ᱢᱟᱱᱮ ᱵᱟᱝ ᱞᱟᱹᱠ ᱛᱮ ᱵᱚᱱ ᱠᱟᱨᱦᱚᱸ ᱢᱟᱱᱮ ᱮᱢ ᱛᱮᱜᱮ ᱦᱩᱭᱩᱜ ᱠᱟᱱ ᱛᱟᱵᱚᱱᱟ ᱡᱟᱦᱟᱸ ᱫᱚ ᱞᱟᱦᱟ ᱛᱮ ᱧᱮᱞ ᱠᱮᱭᱟ ᱵᱚ ᱡᱮ ᱩᱱᱟᱹᱜ ᱥᱮᱨᱚᱠᱚᱢ